ᱟᱸ ᱡᱷᱚᱲ ᱾
ᱡᱚᱦᱟᱨ ᱜᱮ ᱜᱚᱝᱠᱮ ᱾
ᱟᱪ-ᱪᱷᱟ ᱟᱪ-ᱪᱷᱟ, ᱛᱟᱦᱞᱮ ᱪᱮᱜ, ᱦᱮᱸ ᱜᱚᱝᱠᱮ ᱪᱮᱫ ᱞᱮᱠᱟ ᱢᱮᱱᱟᱢᱟ?
ᱦᱮᱹᱞᱳ ᱜᱚᱝᱠᱮ ᱟᱸᱡᱚᱢᱚᱜ ᱠᱟᱱᱟ ᱥᱮ ᱵᱟᱝ?
ᱦᱚᱭ ᱟᱸᱡᱚᱢᱚᱜ ᱠᱟᱱᱟ ᱾
ᱚᱱᱠᱟ ᱢᱚᱸᱡᱽ ᱛᱮ ᱨᱚᱲ ᱠᱚ ᱵᱟᱝ ᱟᱸᱡᱚᱢᱚᱜ ᱠᱟᱱ ᱛᱟᱦᱮᱸ ᱴᱷᱤᱠ ᱴᱷᱟᱠ ᱫᱚ ᱾
ᱩᱦ ᱱᱤᱛᱚᱜ ᱟᱸᱡᱚᱢᱚᱜ ᱠᱟᱱᱟ?
ᱵᱟᱝ ᱟᱸᱡᱚᱢ ᱠᱟᱜ ᱛᱟᱢᱟ ᱜᱚᱝᱠᱮ ᱴᱷᱤᱠ ᱴᱷᱟᱠ ᱾
ᱦᱮᱞᱳ ᱾
ᱤᱧᱟᱜ ᱟᱸᱡᱚᱢᱚᱜ ᱠᱟᱱᱟ ᱟᱢᱴᱷᱮᱱ?
ᱦᱮᱸ ᱦᱮᱸ, ᱤᱧᱟᱹᱜ ᱟᱸᱡᱚᱢ ᱫᱟᱹᱧ ᱟᱸᱡᱚᱢ ᱫᱟᱹᱧ ' ᱫᱟᱹᱧᱸ ᱤᱧᱟᱹᱢ ᱟᱸᱡᱚᱢ ᱫᱟ ᱟᱸ ᱤᱧᱟᱹᱢ ᱟᱸᱡᱚᱢ ᱫᱟ?
ᱟᱢᱟᱜ ᱨᱚᱲ ᱢᱚᱸᱡᱽ ᱛᱮ ᱵᱟᱝ ᱟᱸᱡᱚᱢᱚᱜ ᱠᱟᱱᱟ ᱾
ᱦᱮᱞᱳ ᱟᱸᱡᱚᱢᱚᱜ ᱠᱟᱱᱟ?
ᱟᱴᱠᱟᱜ ᱠᱟᱱ ᱛᱟᱢᱟ ᱜᱚᱝᱠᱮ ᱟᱢᱟᱜ ᱨᱚᱲ ᱾
ᱦᱮᱞᱳ ᱾
ᱦᱮᱹᱞᱳ ᱾
ᱦᱮᱸ, ᱦᱮᱞᱳ ᱟᱸᱡᱚᱢᱚᱜ ᱠᱟᱱᱟ? ᱦᱮᱹᱞᱳ ᱴᱷᱚᱲᱚᱝ-ᱩᱷ-ᱦᱚᱝ ᱾
ᱦᱮᱹᱞᱳ ᱦᱮᱸ ᱟᱸᱡᱚᱢᱮ
ᱦᱮᱸ ᱦᱮᱹᱞᱳ ᱾ ᱟᱸᱡᱚᱢᱚᱜ ᱠᱟᱱᱟ, ᱦᱮᱸ ᱟᱸᱡᱟᱢᱚᱜ ᱠᱟᱱᱟ? ᱦᱮᱞᱳ
ᱛᱟᱞᱦᱮ ᱮᱠᱷᱚᱱ ᱫᱚ ᱚᱲᱟᱜ ᱠᱚᱨᱮ ᱫᱚ ᱪᱮᱞᱠᱟ?
ᱦᱮᱸ, ᱱᱟᱯᱟᱭ ᱜᱮ ᱟᱯᱮ ᱜᱮ ᱪᱮᱫ ᱞᱮᱠᱟ?
ᱜᱚᱝᱠᱮ ᱟᱢᱟᱝ ᱦᱤᱛᱚᱜ ᱨᱚᱲ ᱵᱟᱝ ᱟᱸᱡᱚᱢᱚᱜ ᱠᱟᱱ ᱛᱟᱢᱟ ᱴᱟᱣᱟᱨ ᱢᱚᱱᱮ ᱵᱟᱭ ᱧᱟᱢᱮᱜ ᱛᱟᱢᱟ ᱾ ᱥᱩᱸ-ᱜ-ᱷᱟᱸ-ᱦ ᱾ ᱤᱧᱟᱪ ᱪᱮ, ᱦᱮᱞᱳ ᱾ ᱪᱷᱟᱜ ᱾